ᱦᱮᱸ
ᱦᱳᱭ ᱡᱚᱦᱟᱨ ᱜᱮ,
ᱦᱮᱸ, ᱡᱚᱦᱟᱨ ᱜᱮ ᱜᱚᱢᱠᱮ᱾ ᱚ ᱪᱮᱫ ᱞᱮᱠᱟ ᱢᱮᱱᱟᱜ ᱟᱠᱟᱫ ᱢᱮᱭᱟ ᱛᱟᱦᱚᱞᱮ᱾
ᱤᱧ ᱦᱚᱸ ᱱᱤᱛ ᱵᱷᱳᱨ ᱫᱚ ᱱᱟᱯᱟᱭ ᱜᱮ ᱦᱮᱱᱟᱜ ᱟᱠᱟᱫᱤᱧᱟ ᱟᱨ ᱚᱲᱟᱜ ᱨᱮᱱ ᱦᱚᱲ ᱦᱚᱸ᱾ ᱟᱹᱰᱤ ᱱᱟᱭᱦᱟᱱ ᱱᱟᱯᱟᱭ ᱜᱮ ᱢᱮᱱᱟᱜ᱾ ᱪᱟᱸᱫᱩ ᱵᱟᱵᱟ ᱫᱟᱭᱟ ᱟᱥᱤᱨᱵᱟᱫᱽ ᱛᱮ ᱛᱚ ᱟᱢᱜᱮ ᱦᱟᱜ᱾ ᱪᱮᱫ ᱞᱮᱠᱟ ᱢᱮᱱᱟᱜ ᱟᱠᱟᱫ ᱢᱮᱭᱟ ᱥᱮ ᱚᱲᱟᱜ ᱨᱮᱱ ᱦᱚᱲ ᱦᱚ᱾
ᱦᱟᱸ ᱤᱧ ᱦᱚᱸ ᱦᱟᱸᱜ ᱱᱟᱯᱟᱭ ᱜᱮ ᱢᱤᱱᱟᱹᱧᱟ ᱟᱨ ᱚᱲᱟᱜ ᱨᱮᱱ ᱦᱚᱲ᱾ ᱠᱚᱦᱚᱸ ᱥᱟᱱᱟᱢ ᱜᱮ᱾ ᱪᱟᱸᱫᱩ ᱵᱚᱸᱜᱟᱣᱟᱜ ᱟᱥᱤᱥ ᱛᱮ ᱦᱟᱸᱜ ᱱᱟᱯᱟᱭ ᱜᱮ ᱢᱮᱱᱟᱜ ᱟᱠᱟᱫ ᱠᱚᱣᱟ᱾
ᱦᱳᱭ᱾
ᱦᱳᱭ᱾
ᱛᱚᱵᱮ ᱤᱧᱟᱜ ᱟᱲᱟᱝ ᱟᱸᱻ ᱢᱚᱴᱟ ᱢᱩᱴᱤ ᱟᱸᱡᱚᱢᱚᱜ ᱠᱟᱱ ᱜᱮᱭᱟ ᱛᱚ?
ᱦᱳᱭ ᱦᱳᱭ ᱟᱸᱡᱚᱢᱚᱜ ᱠᱟᱱ ᱜᱮᱭᱟ ᱤᱧᱟᱜ ᱜᱮ ᱪᱮᱜ ᱪᱮᱜ ᱞᱮᱠᱟ ᱟᱸᱡᱚᱢᱚᱜ ᱠᱟᱱᱟ ᱴᱷᱤᱠ ᱴᱷᱟᱠ ᱟᱸᱡᱚᱢᱚᱜ ᱠᱟᱱᱟ ᱥᱮ ᱵᱟᱝ?
ᱦᱳᱭ ᱟᱢᱟᱜ ᱦᱚᱸ ᱟᱹᱰᱤ ᱱᱟᱯᱟᱭ ᱜᱤ ᱟᱸᱡᱚᱢᱚᱜ ᱠᱟᱱᱟ ᱤᱥᱯᱚᱥᱴᱚ ᱜᱤ ᱦᱟᱸᱜ ᱟᱸᱡᱚᱢᱚᱜ ᱠᱟᱱᱟ᱾ ᱯᱩᱥᱴᱟᱹᱣ ᱜᱤ, ᱛᱚ ᱵᱟᱭ ᱰᱤᱥᱴᱟᱵᱽ ᱠᱟᱫᱟ ᱦᱟᱸᱜ ᱧᱤᱛ ᱵᱷᱩᱨ ᱫᱚ ᱛᱚ ᱠᱷᱚᱡᱚᱜ ᱟᱹᱧ ᱡᱮ ᱡᱟᱛᱮ ᱡᱮᱢᱚᱱ ᱢᱩᱪᱟᱹᱫ ᱫᱷᱟᱹᱨᱤᱡ ᱟᱻ ᱱᱚᱝ ᱠᱟᱜᱮ ᱟ ᱢᱚᱡᱽ ᱛᱮ ᱡᱟᱛᱮ ᱡᱚᱢᱚᱱ ᱞᱟᱝ ᱟᱸᱡᱚᱢ ᱧᱟᱢ ᱵᱟᱱᱟ ᱦᱚᱲ ᱜᱤ ᱛᱚᱵᱮ ᱟᱹᱰᱤ ᱱᱟᱭ ᱱᱟᱯᱟᱭ ᱜᱮ ᱦᱩᱭᱩᱜᱼᱟ ᱥᱮ ᱢᱚᱸᱡᱽ ᱜᱮᱞᱟᱝ ᱨᱚᱯᱚᱲ ᱫᱟᱲᱮᱜᱼᱟ᱾
ᱦᱳᱭ, ᱦᱳᱭ
ᱛᱚᱵᱮ ᱟ ᱦᱮᱸ ᱪᱮᱜ ᱵᱤᱥᱚᱭ ᱛᱮᱞᱟᱝ ᱨᱚᱯᱚᱲ ᱠᱮᱭᱟ, ᱟᱵᱚᱣᱟᱜ ᱚᱱᱟ ᱥᱚᱢᱟᱡᱽ ᱨᱮ ᱢᱤᱜᱴᱟᱱ ᱦᱟᱸᱜ ᱤᱭᱟᱹ ᱢᱮᱱᱟᱜ ᱛᱟᱵᱩᱱᱟ ᱚᱠᱚᱭ ᱠᱩᱪᱚᱝ ᱦᱟᱸᱜ ᱟᱹᱰᱤ ᱵᱟᱹᱲᱛᱤ ᱜᱮ ᱦᱟᱸᱜ ᱠᱚ ᱧᱩᱼᱭᱮᱜ ᱠᱟᱱ ᱛᱟᱵᱩᱱᱟ ᱛᱚ ᱱᱩᱠᱩ ᱵᱤᱥᱚᱭ ᱛᱮᱞᱟᱝ ᱨᱚᱯᱚᱲ ᱠᱮᱭᱟ ᱪᱮᱛᱟ?
ᱦᱮᱸ ᱦᱮᱸ ᱟᱹᱰᱤ ᱵᱷᱟᱜᱮ ᱠᱟᱛᱷᱟ ᱠᱟᱱᱟ ᱮᱸᱱ
ᱦᱳᱭ ᱛᱚᱵᱮ ᱟᱻ ᱛᱚᱵᱮ ᱦᱮᱸ ᱛᱷᱚᱲᱟᱜᱟᱱ ᱟᱸ ᱞᱟᱹᱭ ᱢᱮᱥᱮ? ᱛᱚ ᱦᱟᱺᱰᱤ ᱧᱩ ᱱᱩᱠᱩ ᱦᱟᱺᱰᱤ ᱦᱟᱸᱜ ᱠᱚ ᱧᱩᱭᱮᱜ ᱠᱟᱱ ᱛᱟᱵᱚᱱᱟ ᱛᱩᱵᱮ ᱟᱸᱻᱢ ᱠᱷᱚᱛᱤ ᱫᱚ ᱦᱟᱸᱜ ᱪᱮᱜ ᱦᱩᱭᱩᱜ ᱠᱟᱱᱟ ᱟᱵᱚ ᱥᱚᱢᱟᱡᱽ ᱨᱮᱭᱟᱜ ᱦᱚᱸ ᱟᱠᱚᱣᱟᱜ ᱢᱟ ᱦᱩᱭᱩᱜ ᱠᱟᱱ ᱜᱮᱭᱟ ᱟᱨ ᱱᱩᱠᱩ ᱪᱮᱜ ᱞᱮᱠᱟᱛᱮ ᱠᱚᱱᱴᱨᱳ ᱤᱭᱟᱹ ᱦᱚᱪᱩ ᱠᱚ ᱡᱟᱹᱨᱩᱲ ᱢᱟᱱᱮ ᱠᱚᱢᱟᱣ ᱚᱪᱚ ᱠᱚ ᱡᱟᱹᱨᱩᱲᱟ ᱛᱚ ᱱᱚᱣᱟ ᱠᱚ ᱵᱤᱥᱚᱭ ᱛᱮᱦᱚᱸ ᱞᱟᱹᱭ ᱢᱮ ᱛᱷᱚᱲᱟᱜᱟᱱ
ᱦᱮᱸ ᱟᱨ ᱱᱤᱛᱚᱜ ᱫᱚ ᱧᱮᱞᱚᱜ ᱠᱟᱱ ᱜᱮᱭᱟ ᱟᱵᱚᱣᱟᱜ ᱥᱟᱶᱛᱟ ᱨᱮ ᱟᱭᱳ ᱦᱚᱲ ᱠᱚᱫᱚ ᱵᱟᱝᱠᱚ ᱧᱩᱭᱮᱜ ᱨᱮᱦᱚᱸ ᱵᱟᱵᱟ ᱦᱚᱲ ᱠᱚᱫᱚ ᱡᱟᱹᱥᱛᱤ ᱜᱮᱠᱚ ᱧᱩᱭᱮᱜ-ᱟ᱾ ᱟᱨ ᱚᱱᱟ ᱥᱟᱶ ᱥᱟᱶᱛᱮ ᱚᱲᱟᱜ ᱥᱚᱝᱥᱟᱨ ᱦᱚᱸᱠᱚ ᱰᱷᱤᱞᱟᱹᱣᱮᱜᱼᱟ ᱟᱨ ᱚᱱᱟ ᱟᱠᱚᱣᱟᱜ ᱧᱩ ᱦᱟᱺᱰᱤ ᱧᱩ ᱯᱟᱹᱣᱨᱟᱹ ᱟᱨᱦᱚᱸ ᱜᱤᱫᱽᱨᱟᱹ ᱠᱚ ᱪᱮᱛᱟᱱ ᱨᱮᱦᱚᱸ ᱚᱨᱥᱚᱝ ᱯᱟᱲᱟᱜ ᱠᱟᱱᱟ
ᱦᱳᱭ
ᱦᱮᱸ ᱡᱮᱢᱚᱱ ᱱᱤᱛᱚᱜ ᱡᱟᱦᱟᱸᱭ ᱚᱱᱟ ᱥᱚᱝᱥᱟᱨ ᱨᱮ ᱥᱮ ᱜᱷᱟᱨᱚᱸᱡᱽ ᱨᱮ ᱡᱟᱦᱟᱸᱭ ᱡᱩᱫᱤ ᱟᱡ ᱵᱟᱵᱟᱭ ᱧᱩᱭᱮᱫᱟ ᱦᱟᱺᱰᱤ ᱯᱟᱹᱣᱨᱟᱹ ᱟᱨ ᱮᱱᱠᱷᱟᱱ ᱟᱨᱚ ᱜᱤᱫᱽᱨᱟᱹ ᱡᱟᱱᱟᱢ ᱟᱠᱟᱱᱟᱭ ᱦᱟᱨᱟ ᱵᱩᱨᱩᱜ ᱠᱟᱱᱟᱭ ᱮᱱᱠᱷᱟᱱ ᱧᱮᱞᱮ ᱠᱟᱱᱟᱭ ᱟᱡ ᱵᱟᱵᱟ ᱚᱱᱠᱟᱜᱮ ᱫᱤᱱᱟᱹᱢ ᱦᱤᱞᱳᱜ ᱧᱩ ᱦᱟᱺᱰᱤ ᱧᱩ ᱯᱟᱹᱣᱨᱟᱹ ᱛᱟᱦᱮᱱ ᱠᱟᱱᱟ ᱚᱲᱟᱜ ᱨᱮ ᱦᱤᱡᱩᱜ ᱠᱟᱱᱟᱭ ᱴᱷᱤᱠ ᱴᱷᱟᱠ ᱠᱟᱹᱢᱤ ᱠᱚ ᱵᱟᱭ ᱵᱟᱜᱟᱣᱮᱜᱼᱟ ᱥᱚᱝᱥᱟᱨ ᱡᱤᱭᱚᱱ ᱰᱷᱤᱞᱟᱹᱜ ᱠᱟᱱ ᱛᱟᱠᱚᱣᱟ ᱮᱱᱠᱷᱟᱱ ᱜᱤᱫᱽᱨᱟᱹ ᱦᱚᱸ ᱟᱫᱚ ᱚᱱᱟᱜᱮ ᱪᱮᱫ ᱡᱚᱱᱚᱜᱼ ᱟᱭ ᱪᱮᱫ ᱡᱚᱱᱚᱜ ᱟᱭ ᱢᱮᱱᱫᱚ ᱡᱟᱦᱟᱸ ᱞᱮᱠᱟᱭ ᱧᱮᱞᱮ ᱠᱟᱱᱟ ᱟᱡ ᱵᱟᱵᱟ ᱚᱱᱠᱟᱱ ᱰᱟᱦᱟᱨ ᱛᱮᱜᱮ ᱟᱡ ᱦᱚᱸᱭ ᱨᱮᱞᱟᱜᱼᱟ ᱟᱫᱚ ᱚᱱᱟ ᱫᱚ ᱟᱵᱚᱣᱟᱜ ᱩᱪᱤᱛ ᱠᱟᱱ ᱛᱟᱵᱚᱱᱟ ᱵᱩᱡᱷᱟᱹᱣ ᱫᱚᱨᱠᱟᱨᱚᱜ-ᱟ ᱵᱟᱵᱟ ᱦᱚᱲ ᱠᱚᱦᱚᱸ ᱡᱮ, ᱠᱷᱚᱛᱤ ᱢᱟ ᱦᱩᱭᱩᱜ ᱠᱟᱱ ᱜᱮᱭᱟ ᱦᱚᱲᱢᱚ ᱨᱮᱱᱟᱜ ᱟᱡᱟᱜ ᱢᱟᱭ ᱠᱷᱚᱛᱤ ᱭᱮᱫ ᱜᱮ, ᱚᱱᱟ ᱥᱟᱶ ᱥᱟᱶᱛᱮ ᱮᱸᱫ ᱟᱭᱟᱜ ᱜᱷᱟᱨᱚᱸᱡᱽ ᱨᱮᱱᱟᱜ ᱥᱮ ᱟᱡ ᱜᱷᱟᱨᱚᱸᱡᱽ ᱨᱮᱱ ᱜᱤᱫᱟᱹᱨ ᱯᱤᱫᱟᱹᱨ ᱠᱚᱣᱟᱜ ᱦᱚᱸ ᱦᱩᱸ, ᱚᱱᱟᱨᱮ ᱟᱹᱰᱤ ᱢᱟᱨᱟᱝ ᱠᱷᱟᱹᱛᱤ ᱟᱹᱜᱩᱭ ᱛᱟᱠᱚᱣᱟᱭ ᱢᱟᱱᱮ ᱧᱮᱞ ᱠᱟᱛᱮᱜ ᱠᱚ ᱥᱮᱬᱟᱭᱟ ᱚᱱᱠᱟ ᱜᱮᱠᱚ ᱠᱟᱹᱢᱤᱭᱟ᱾ ᱮᱱᱠᱷᱟᱱ ᱟᱠᱚᱣᱟᱜ ᱟᱜᱟᱢ ᱡᱤᱭᱚᱱ ᱛᱟᱠᱚ ᱦᱚᱸ᱾ ᱚᱱᱠᱟᱜᱮ ᱵᱟᱹᱲᱤᱡ ᱰᱟᱦᱟᱨ ᱥᱮᱱᱜᱮ ᱨᱮᱞᱟᱜ ᱛᱟᱠᱚᱣᱟ ᱵᱷᱟᱹᱜᱤ ᱰᱟᱦᱟᱨ ᱫᱚ ᱵᱟᱝ᱾ ᱠᱚ ᱯᱟᱸᱡᱟ ᱧᱟᱢ ᱫᱟᱲᱮᱭᱟᱜ-ᱟ ᱟᱨ ᱪᱮᱫ᱾ ᱤᱧᱟᱹᱜ ᱢᱚᱱᱮ ᱛᱮᱫᱚ ᱦᱟᱸᱜ ᱱᱚᱝᱠᱟᱭ ᱢᱮᱱ ᱦᱚᱪᱚᱭᱮᱫᱟ ᱟᱫᱚ ᱟᱢᱜᱮ ᱱᱟᱜ ᱪᱮᱫ ᱞᱮᱠᱟᱢ ᱢᱮᱱᱫᱟ? ᱱᱚᱣᱟ ᱤᱫᱤ ᱠᱟᱛᱮᱫ ᱠᱟᱹᱴᱤᱡ ᱞᱟᱹᱟᱭᱟᱜ ᱢᱮ᱾
ᱦᱳᱭ, ᱦᱩᱸ᱾ ᱦᱮᱸ ᱟᱢᱦᱚᱸ ᱟᱹᱰᱤ ᱱᱟᱯᱟᱭ ᱜᱮᱢ ᱢᱮᱱᱠᱮᱜ ᱟᱨ ᱛᱟᱵᱚᱱᱟ ᱟᱨ ᱟᱨ ᱦᱮᱸ ᱱᱚᱣᱟ ᱫᱚ ᱮᱠᱟᱞ ᱛᱮᱜᱮ ᱢᱟᱱᱮ ᱟᱹᱰᱤ ᱯᱚᱭᱮᱱᱴ ᱨᱮᱭᱟᱜ ᱠᱟᱛᱷᱟ ᱠᱟᱱ ᱜᱮᱭᱟ ᱡᱮ ᱢᱤᱫ ᱢᱤᱫᱴᱮᱱ ᱟᱸᱻ ᱦᱟᱺᱰᱤ ᱧᱩ ᱦᱚᱲᱟᱜ ᱠᱷᱚᱛᱤ ᱚᱠᱟ ᱠᱚᱨᱮ ᱦᱩᱭᱩᱜ ᱠᱟᱱᱟ ᱛᱚ ᱟᱹᱰᱤ ᱡᱚᱥ ᱠᱟᱛᱷᱟ ᱜᱮ ᱟᱢ ᱢᱮᱱ ᱠᱮᱫᱟ᱾ ᱛᱚᱵᱮ ᱟᱨᱦᱚᱸ ᱤᱧ ᱫᱚ ᱮᱱᱛᱮᱫ ᱱᱤᱭᱟᱹ ᱦᱚᱸ ᱮᱱᱛᱮᱫ ᱤᱧ ᱧᱮᱞ ᱧᱟᱢᱫᱟ᱾ ᱡᱮ ᱥᱚᱢᱟᱡᱽ ᱨᱮᱭᱟᱜ ᱠᱟᱹᱢᱤ ᱨᱮᱦᱚᱸ ᱛᱷᱚᱲᱟ ᱛᱷᱩᱲᱤ ᱫᱚ ᱯᱟᱥᱮᱡ ᱮᱸᱻ ᱟᱸ, ᱠᱷᱚᱛᱤ ᱫᱚ ᱪᱮᱫ ᱞᱮᱠᱟ ᱠᱚᱢᱛᱤ ᱦᱩᱭᱩᱜ ᱠᱟᱱᱟ᱾ ᱠᱚᱢᱛᱤ, ᱛᱚ ᱱᱤᱛᱚᱜ ᱢᱤᱫᱴᱮᱱ ᱥᱚᱢᱟᱡᱽ ᱨᱮᱜᱮ ᱡᱩᱫᱤ ᱟᱵᱚ ᱛᱤᱱᱟᱹᱜ ᱜᱟᱱ ᱵᱤᱱᱟᱹ ᱧᱩ ᱦᱟᱹᱱ, ᱟᱸᱻ ᱵᱤᱱᱟᱹ ᱦᱟᱺᱰᱤ ᱧᱩ ᱦᱚᱲ ᱢᱮᱱᱟᱜ ᱵᱚᱱᱟ᱾ ᱛᱚ ᱡᱚᱛᱷᱚ ᱦᱚᱲ ᱢᱤᱞᱟᱹᱣ ᱠᱟᱛᱮ ᱡᱩᱫᱤ ᱢᱤᱫᱴᱮᱡ ᱪᱮᱫ ᱪᱚᱝ ᱵᱚᱱ ᱠᱟᱹᱢᱤ ᱠᱷᱟᱱ ᱥᱮ ᱟᱣᱟᱡᱽ ᱡᱩᱫᱤ ᱵᱚᱱ ᱩᱴᱷᱟᱹᱣ ᱠᱷᱟᱱ᱾ ᱥᱮ ᱦᱳᱭᱛᱚ ᱥᱚᱢᱟᱡᱽ ᱨᱮᱭᱟᱜ ᱜᱮ ᱡᱟᱸᱦᱟᱱᱟᱜ ᱪᱮᱫ ᱪᱚᱝ ᱦᱟᱸᱜ ᱵᱚᱱ ᱠᱟᱹᱢᱤᱭᱟ᱾ ᱛᱚ ᱟᱵᱚ ᱡᱚᱛᱷᱮᱥᱴᱚ ᱢᱮᱱᱟᱜ ᱵᱚᱱᱟ ᱦᱚᱲ᱾ ᱛᱚᱵᱮ ᱮᱱᱦᱚᱸ᱾ ᱢᱤᱫ ᱦᱚᱲ ᱡᱩᱫᱤ ᱦᱟᱺᱰᱤ ᱧᱩ ᱛᱮ ᱡᱩᱫᱤ ᱵᱩᱞ ᱠᱟᱱ ᱠᱷᱟᱡ᱾ ᱦᱚᱭᱛᱳ ᱢᱤᱫᱴᱮᱡ ᱥᱚᱢᱟᱡᱽ ᱨᱮᱭᱟᱜ ᱠᱟᱹᱢᱤ ᱥᱚᱢᱚᱭ ᱜᱮ ᱦᱟᱸᱜ ᱵᱷᱩᱞ, ᱵᱩᱞ ᱠᱟᱱ ᱠᱷᱟᱡ᱾ ᱡᱩᱫᱤ ᱩᱱᱤ ᱦᱚᱲ ᱴᱷᱮᱡ ᱜᱮ ᱦᱟᱸᱜ ᱡᱩᱫᱤ ᱟᱹᱰᱤ ᱱᱟᱭ ᱱᱟᱯᱟᱭ ᱡᱩᱫᱤ ᱢᱤᱫᱴᱮᱱ ᱜᱮᱭᱟᱱ ᱢᱮᱱᱟᱜ ᱠᱷᱟᱡ ᱦᱟᱸᱜ ᱚᱱᱟ ᱠᱚ ᱵᱤᱥᱚᱭ ᱛᱮ᱾ ᱛᱚᱵᱮ ᱱᱚᱰᱮ ᱦᱚᱸ ᱢᱤᱫᱴᱮᱱ ᱟᱸᱻ ᱥᱚᱢᱟᱡᱽ ᱨᱮ ᱞᱟᱹᱜᱤᱫ ᱟᱸᱻ ᱠᱚᱢᱛᱤ ᱦᱩᱭᱩᱜ ᱠᱟᱱᱟ ᱚᱝᱠᱟ ᱛᱤᱧ ᱧᱮᱞᱫᱟ ᱦᱟᱸᱜ᱾ ᱟᱨ ᱩᱱᱤ ᱦᱚᱲ ᱜᱮ ᱦᱟᱸᱜ ᱡᱩᱫᱤ ᱟᱸᱻ ᱥᱚᱛᱤ ᱨᱮᱜᱮ ᱡᱩᱫᱤ ᱛᱟᱸᱦᱮᱱ ᱠᱷᱟᱡ ᱛᱚᱵᱮ ᱢᱤᱫᱴᱮᱱ ᱟᱸᱻ ᱥᱚᱢᱟᱡ ᱨᱮ ᱞᱟᱵᱷ ᱫᱟᱭᱚᱠ ᱜᱮ ᱦᱟᱸᱜ ᱦᱩᱭᱩᱜ ᱠᱟᱱᱟ ᱥᱚᱢᱟᱡᱽ ᱨᱮ ᱞᱟᱹᱜᱤᱫ ᱛᱮ ᱱᱚᱣᱟ ᱦᱚᱸ ᱠᱟᱱᱟ᱾ ᱢᱤᱫᱴᱮᱱ ᱠᱟᱨᱚᱱ ᱠᱟᱛᱮᱧ ᱧᱮᱞ ᱧᱟᱢᱫᱟ, ᱤᱧᱫᱚ ᱟᱨ ᱯᱟᱥᱮᱡ ᱦᱩᱫᱤᱥ ᱵᱟᱲᱟ ᱞᱮᱱᱠᱷᱟᱡ ᱯᱟᱥᱮᱡ ᱟᱭᱢᱟ ᱜᱮ ᱦᱟᱸᱜ ᱟᱸᱻ ᱧᱮᱞ ᱧᱟᱢᱚᱜ-ᱟ᱾ ᱟᱨ ᱯᱟᱥᱮᱜ, ᱥᱚᱢᱟᱡᱽ ᱨᱮᱦᱚᱸ ᱯᱟᱥᱮᱡ ᱟᱭᱢᱟ ᱜᱮᱵᱚᱱ ᱪᱮᱠᱟ ᱫᱟᱲᱮᱭᱟᱜ-ᱟ᱾ ᱡᱩᱫᱤ ᱯᱨᱟᱭ ᱵᱟᱝ ᱧᱩ ᱦᱚᱲ ᱠᱚ ᱛᱟᱸᱦᱮᱱᱟ, ᱛᱚ ᱚᱱᱮ ᱚᱱᱠᱟᱛᱮ ᱤᱧᱫᱚᱧ ᱤᱧ ᱵᱩᱡᱽ ᱧᱟᱢᱫᱟ᱾
ᱦᱮᱸ ᱟᱫᱚ ᱢᱤᱫ ᱦᱚᱲ ᱡᱩᱫᱤ ᱮᱸ ᱢᱤᱫᱴᱟᱱ ᱦᱮᱸ᱾
ᱦᱮᱸ, ᱞᱟᱹᱭ ᱢᱮ᱾
ᱦᱮᱸ ᱢᱮᱱᱫᱟᱹᱧ᱾ ᱮᱸ ᱩᱱᱤ ᱡᱩᱫᱤ ᱢᱤᱫ ᱦᱚᱲ ᱡᱩᱫᱤ ᱡᱟᱸᱦᱟᱱᱟᱜ ᱥᱚᱢᱟᱡᱽ ᱨᱮᱱᱟᱜ ᱜᱮ ᱠᱟᱢᱤ ᱦᱩᱭᱩᱜ ᱠᱟᱱᱟ᱾ ᱡᱟᱦᱟᱱᱟᱜ ᱠᱟᱢᱤ ᱤᱫᱤ ᱠᱟᱛᱮᱛ ᱜᱮ ᱟᱫᱚ ᱢᱤᱜᱴᱟᱹᱝ᱾ ᱦᱚᱲ ᱡᱩᱫᱤ ᱚᱱᱠᱟ ᱵᱩᱞ ᱠᱟᱛᱮᱜ ᱮ ᱛᱟᱦᱮᱱᱟ᱾ ᱠᱷᱟᱱ ᱠᱟᱢᱤ ᱦᱚᱸ ᱴᱷᱤᱠ ᱴᱷᱟᱠ ᱫᱚ ᱵᱟᱭ ᱠᱟᱢᱤ ᱫᱟᱲᱮᱜ-ᱟ ᱢᱮᱱᱫᱚ᱾ ᱡᱟᱸᱦᱟ ᱥᱚᱴᱷᱤᱠ ᱠᱟᱢᱤ ᱠᱟᱱᱟ ᱚᱱᱟ ᱵᱟᱝ ᱠᱟᱢᱤ ᱠᱟᱛᱮᱫ ᱵᱷᱩᱞᱵᱷᱟᱞ ᱦᱚᱸᱭ ᱠᱟᱢᱤᱭᱟ᱾ ᱱᱚᱝᱠᱟ ᱠᱟᱛᱮᱫ ᱦᱚᱸ ᱥᱟᱶᱛᱟ ᱨᱮᱱᱟᱜ ᱢᱟᱱᱮ ᱥᱟᱶᱛᱟ ᱨᱮ ᱚᱨᱥᱚᱝ ᱮ ᱜᱤᱰᱤᱭᱟ᱾ ᱢᱟᱱᱮ ᱡᱟᱸᱦᱟ ᱱᱤᱭᱟᱹᱢ᱾ ᱠᱟᱹᱱᱩᱱ ᱛᱟᱦᱮᱱᱟ ᱚᱱᱟ ᱦᱚᱸ ᱟᱫᱚ ᱴᱷᱤᱠ ᱴᱷᱟᱠ ᱵᱟᱝ ᱛᱟᱦᱮᱱᱟ᱾ ᱞᱮ ᱱᱚᱣᱟ ᱤᱫᱤ ᱠᱟᱛᱮᱫ ᱦᱚᱸ ᱟᱨ ᱪᱮᱜ ᱚᱨᱥᱚᱝ ᱯᱟᱲᱟᱜ ᱜᱮᱭᱟ ᱟᱨ ᱪᱮᱫ ᱥᱟᱶᱛᱟ ᱨᱮ᱾
ᱯᱟᱲᱟᱜ ᱠᱟᱱ ᱜᱮᱭᱟ ᱯᱟᱲᱟᱜ ᱠᱟᱱ ᱜᱮᱭᱟ ᱥᱟᱹᱨᱤᱜᱮ᱾
ᱦᱚᱭ ᱦᱚᱭ᱾
ᱛᱚᱵᱮ ᱟᱻ ᱛᱚᱵᱮᱧ ᱢᱮᱱᱫᱟ ᱛᱚᱵᱮ ᱦᱮᱸ᱾ ᱛᱚᱵᱮ ᱱᱩᱠᱩ ᱢᱟ ᱦᱟᱸᱜ ᱡᱮᱦᱮᱛᱩ ᱧᱩ ᱦᱮᱣᱟᱣ ᱠᱟᱱᱟ ᱠᱩ᱾ ᱟᱨ ᱧᱩ ᱦᱮᱣᱟᱣ ᱠᱟᱱ ᱠᱷᱟᱹᱛᱤᱨ ᱛᱮ ᱵᱟᱨ ᱵᱟᱨ ᱧᱩᱧᱩ ᱥᱟᱱᱟ ᱠᱩ ᱠᱟᱱ ᱜᱮᱭᱟ᱾ ᱛᱚ ᱚᱠᱚᱭ ᱠᱚᱪᱚᱝ ᱦᱚᱭᱛᱳ ᱠᱩ ᱵᱟᱹᱜᱤ ᱫᱟᱲᱤᱜ ᱠᱟᱱᱟ ᱟᱨ ᱚᱠᱚᱭ ᱠᱚᱪᱚᱝ ᱦᱟᱸᱜ ᱵᱟᱠᱩ ᱵᱟᱹᱜᱤ ᱫᱟᱲᱤᱜ ᱠᱟᱱᱟ᱾ ᱟᱨ ᱵᱟᱝ ᱫᱚ ᱫᱮᱠᱷᱮ ᱛᱮᱜᱮ ᱦᱟᱸᱜ ᱵᱟᱹᱠᱩ ᱵᱟᱹᱜᱤᱭᱮᱜ ᱠᱟᱱ ᱛᱟᱵᱩᱱᱟ᱾ ᱵᱟᱝ ᱫᱚ ᱦᱟᱸᱜ ᱪᱮᱜ ᱞᱮᱠᱟ ᱪᱚᱝ᱾ ᱛᱚᱵᱮ ᱦᱮᱸ ᱚᱠᱚᱭ ᱠᱩ ᱫᱮᱠᱷᱮ ᱛᱮ ᱵᱟᱹᱠᱩ ᱵᱟᱹᱜᱤᱭᱮᱜ ᱠᱟᱱ ᱛᱟᱹᱵᱩᱱᱟ᱾ ᱛᱚᱵᱮ ᱱᱩᱠᱩ ᱫᱚ ᱦᱟᱸᱜ ᱟᱵᱚᱩ ᱫᱚ ᱦᱟᱸᱜ᱾ ᱪᱮᱜ ᱞᱮᱠᱟ ᱪᱮᱜ ᱞᱮᱠᱟ ᱦᱤᱥᱟᱹᱵᱽ ᱛᱮᱦᱟᱸᱜ ᱵᱩᱱ ᱵᱟᱹᱜᱤ ᱚᱪᱩ ᱠᱚᱣᱟ᱾ ᱛᱚ ᱱᱚᱣᱟ ᱵᱤᱥᱚᱭ ᱛᱮᱦᱚᱸ ᱛᱷᱚᱲᱟ ᱜᱟᱱᱮᱢ ᱞᱟᱹᱭ ᱞᱮᱠᱷᱟᱡ ᱫᱚ ᱡᱩᱛ ᱠᱚᱜ-ᱟ᱾
ᱚᱠᱟᱴᱟᱜ ᱟᱻ ᱢᱟᱱᱮ ᱱᱤᱭᱚᱢ ᱵᱩᱱ ᱦᱟᱛᱟᱣ ᱠᱮᱭᱟ ᱡᱮᱱᱮᱵᱟ᱾
ᱦᱮᱸ ᱱᱤᱛᱚᱜ ᱫᱚ ᱡᱮᱢᱚᱱ ᱧᱮᱞᱚᱜ-ᱟ ᱮᱸ ᱢᱩᱦᱤᱞᱟ ᱥᱚᱢᱤᱛᱤ ᱥᱚᱝᱜᱚᱴᱷᱚᱱ ᱫᱚᱢᱮ ᱠᱚ ᱛᱮᱭᱟᱨ ᱮᱫᱟ ᱚᱱᱠᱟ ᱠᱟᱛᱮᱫ ᱦᱟᱺᱰᱤ᱾ ᱯᱟᱹᱣᱨᱟᱹ ᱨᱮᱱᱟᱜ ᱡᱟᱸᱦᱟ ᱫᱚᱠᱟᱱ ᱠᱚ ᱢᱮᱱᱟᱜ-ᱟ ᱚᱱᱟ ᱠᱚᱠᱚ ᱵᱚᱱᱫᱚ ᱦᱚᱪᱚᱭᱮᱫᱟ᱾ ᱟᱨ ᱮᱱᱠᱷᱟᱱ ᱵᱟᱜᱤ ᱦᱚᱪᱚ ᱫᱚ ᱱᱚᱝᱠᱟ ᱠᱟᱛᱮᱫ ᱦᱚᱸ ᱜᱟᱱᱚᱜ-ᱟ᱾ ᱡᱚᱫᱤ ᱥᱟᱶᱛᱟ ᱢᱟᱱᱮ ᱥᱚᱢᱟᱡᱽ ᱨᱮᱱ ᱥᱮ ᱚᱱᱟ ᱟᱛᱩ ᱨᱮᱱ᱾ ᱮᱸᱜ ᱦᱚᱲ ᱵᱚᱱ ᱡᱩᱢᱤᱫᱚᱜ-ᱟ ᱦᱮᱸ ᱡᱩᱢᱤᱫᱚᱜ-ᱟ ᱵᱚᱱ ᱟᱨ᱾ ᱡᱚᱛᱚ ᱦᱚᱲ᱾ ᱜᱮ ᱵᱩᱡᱷᱮ ᱱᱚᱣᱟ ᱫᱚ ᱢᱤᱜᱴᱟᱹᱝ ᱵᱟᱲᱤᱡ ᱦᱚᱨ ᱫᱤᱥᱟᱹ ᱠᱟᱱᱟ ᱥᱮ ᱥᱚᱸᱝᱥᱟᱨ ᱰᱷᱤᱞᱟᱹᱜ᱾ ᱠᱟᱱᱟ ᱥᱮ ᱥᱟᱶ ᱛᱟ ᱨᱮᱦᱚᱸ ᱚᱨᱥᱚᱝ ᱯᱟᱲᱟᱜ ᱠᱟᱱᱟ ᱦᱤᱡᱩᱜ ᱠᱟᱱ ᱜᱤᱫᱟᱹᱨ ᱯᱤᱫᱟᱹᱨ ᱠᱚ ᱪᱮᱛᱟᱱ ᱨᱮᱦᱚᱸ ᱚᱨᱥᱚᱝ ᱯᱟᱲᱟᱜ-ᱟ᱾ ᱮᱱᱠᱷᱟᱱ ᱟᱵᱚ ᱥᱟᱶᱛᱟ ᱨᱮᱱ ᱦᱚᱲ ᱜᱮ ᱡᱩᱢᱤᱫ ᱠᱟᱛᱮᱫ ᱱᱚᱣᱟ ᱠᱚ᱾ ᱢᱮᱱ ᱟᱠᱚ ᱦᱟᱺᱰᱤ ᱫᱚ ᱦᱟᱺᱰᱤ ᱯᱟᱹᱣᱨᱟᱹ ᱫᱚᱠᱟᱱ ᱨᱮᱫᱚ᱾ ᱡᱩᱫᱤ ᱠᱷᱩᱭᱫᱟᱹᱨᱮ ᱪᱟᱞᱟᱜ-ᱟ ᱮᱱᱠᱷᱟᱱ ᱫᱚ ᱩᱱᱤ ᱫᱚᱭ ᱵᱮᱱᱟᱣ ᱜᱮᱭᱟ ᱟᱨ ᱫᱚᱠᱟᱱᱫᱟᱨ᱾ ᱞᱟᱹᱭᱟ ᱦᱤᱡᱩᱜ ᱠᱟᱱ ᱛᱮᱜᱮ ᱠᱚ ᱵᱮᱱᱟᱣ ᱮᱫᱟᱹᱧ ᱟᱨ ᱧᱩ ᱧᱩ ᱦᱚ ᱠᱚ ᱢᱮᱱᱟ ᱵᱮᱱᱟᱣᱮᱫ ᱛᱮᱜᱮ ᱠᱚ ᱧᱩᱭ ᱮᱫᱟᱹᱧ᱾ ᱮᱱᱠᱷᱟᱱ᱾
ᱦᱳᱭ᱾
ᱡᱩᱫᱤ ᱚᱱᱟᱜᱮ ᱵᱟᱹᱲᱤᱡᱚᱜ ᱠᱟᱱᱟ ᱚᱱᱟ ᱵᱮᱱᱟᱣ ᱜᱮ ᱡᱩᱫᱤ ᱵᱟᱹᱲᱤᱡᱚᱜ ᱠᱟᱱᱟ᱾ ᱛᱟᱦᱞᱮ ᱚᱱᱟ ᱵᱮᱱᱟᱣᱜᱮ ᱵᱚᱱᱫᱚ ᱠᱚ ᱦᱩᱭᱩᱜ-ᱟ᱾ ᱟᱨ ᱟᱵᱚᱣᱟᱜ ᱢᱟ ᱢᱮᱱᱟᱜ ᱜᱮᱭᱟ ᱥᱟᱶ ᱛᱟᱨᱮ ᱮ ᱡᱮ ᱥᱮᱨᱣᱟ ᱞᱮᱠᱟᱛᱮ ᱢᱮᱱᱟᱜ ᱛᱟᱵᱚᱱᱟ ᱡᱮ ᱧᱩ ᱫᱚᱵᱚᱱ ᱧᱩᱭᱟ ᱱᱚᱜᱼᱚᱭ ᱵᱚᱸᱜᱟ ᱵᱩᱨᱩ ᱥᱟᱨᱮᱡ ᱦᱟᱹᱰᱤ ᱯᱟᱹᱣᱨᱟᱹ ᱢᱮᱱᱟᱜᱼᱟ ᱧᱩᱭᱟᱠᱚ ᱪᱚᱰᱚᱨ ᱥᱟᱨᱮᱡ᱾ ᱱᱤᱭᱚᱢ ᱞᱮᱠᱟ ᱡᱟᱦᱟᱸ ᱫᱚ ᱚᱱᱟ ᱫᱚᱭ ᱠᱟᱹᱢᱤᱭᱟ ᱟᱫᱚ ᱟᱵᱚ ᱫᱚ ᱚᱱᱟ ᱠᱷᱚᱱᱟᱜ ᱦᱚᱸᱚ ᱛᱚ ᱵᱟᱹᱲᱛᱤ ᱠᱚ ᱧᱩᱭᱮᱫ ᱛᱟᱵᱚᱱᱟ ᱥᱮ ᱡᱟᱦᱟᱸ ᱫᱚ ᱫᱤᱥᱟᱹ ᱯᱚᱭᱥᱟ ᱦᱩᱥ ᱠᱚ ᱜᱮᱭᱟᱱ ᱠᱚᱠᱚ ᱟᱫᱮᱜᱼᱟ᱾
ᱦᱳᱭ᱾
ᱟᱵᱚ ᱥᱟᱶᱛᱟ ᱨᱮᱱ ᱦᱚᱲᱜᱮ ᱡᱩᱢᱤᱫᱚᱜ ᱦᱩᱭᱩᱜ ᱛᱟᱵᱚᱱᱟ ᱟᱨ ᱱᱚᱣᱟ ᱠᱚ ᱠᱷᱚᱱᱟᱜ ᱢᱟᱱᱮ ᱨᱟᱲᱟ ᱫᱩᱜᱩ ᱞᱟᱹᱜᱤᱫ ᱛᱮ ᱚᱱᱟ ᱫᱚᱠᱟᱱ ᱠᱚ ᱵᱚᱱᱫᱚ ᱮᱠᱟᱞᱜᱮ ᱱᱤᱦᱟᱹᱛ ᱡᱟᱹᱨᱩᱲᱚᱜ ᱠᱟᱱᱟ ᱟᱨ ᱪᱮᱫ᱾ ᱱᱚᱣᱟᱜᱮ ᱟᱨ ᱪᱮᱫ ᱤᱧ ᱢᱮᱱᱟ ᱤᱧ ᱫᱚ᱾ ᱮᱱᱠᱷᱟᱱ ᱜᱮ ᱱᱩᱠᱩ ᱵᱟᱝᱠᱚ ᱧᱟᱢ ᱞᱮᱠᱷᱟᱱ ᱜᱮ ᱦᱮᱸ,
ᱢᱮᱱᱫᱟᱹᱧ ᱤᱧᱦᱚᱸ ᱢᱤᱫ ᱢᱤᱫᱴᱟᱹᱝ ᱵᱚᱱᱫᱚᱨ ᱨᱮᱭᱟᱜ ᱢᱤᱫᱴᱟᱹᱝ ᱰᱟᱦᱟᱨᱤᱧ ᱧᱮᱞ ᱧᱟᱢ ᱮᱫᱟ, ᱛᱚ ᱰᱟᱦᱟᱨ ᱫᱚ ᱠᱟᱱᱟ ᱱᱤᱭᱟᱹᱜᱮ ᱢᱮᱱ ᱠᱮᱫᱟ ᱢᱤᱫᱴᱟᱹᱱ ᱮ ᱢᱩᱦᱤᱞᱟ ᱥᱚᱢᱤᱛᱤ ᱛᱟᱦᱮᱸᱱ ᱦᱮᱸ ᱥᱚᱝᱜᱚᱴᱷᱚᱱ ᱚᱱᱠᱟ ᱜᱮ ᱥᱚᱝᱜᱚᱴᱷᱚᱱ ᱫᱟᱨᱟᱭ ᱛᱮᱜᱮ ᱥᱮ ᱚᱱᱟ ᱡᱩᱢᱤᱫᱚᱜ ᱫᱟᱨᱟᱭ ᱛᱮᱜᱮ ᱟᱛᱩ ᱨᱮᱱ ᱦᱚᱲ ᱚᱱᱟ ᱚᱠᱟᱨᱮ ᱚᱛᱮ ᱦᱟᱹᱰᱤ ᱠᱚ ᱛᱮᱭᱟᱨ ᱫᱟ ᱚᱸᱰᱮ ᱠᱚ ᱵᱚᱱᱫᱚ ᱚᱪᱚ ᱠᱚᱣᱟ᱾ ᱤᱧᱦᱚᱸ ᱱᱚᱣᱟ ᱜᱮ ᱛᱤᱧ ᱢᱮᱱᱟ ᱥᱮ ᱚᱱᱟ ᱥᱚᱝᱜᱚᱴᱷᱚᱱ ᱫᱟᱨᱟᱭ ᱛᱮᱜᱮ ᱥᱮ ᱢᱟᱹᱡᱷᱤ ᱥᱮ ᱯᱟᱨᱟᱱᱤᱠ ᱦᱚᱛᱮ ᱛᱮᱦᱚᱸ ᱢᱤᱫᱴᱮᱡ ᱮ ᱱᱤᱭᱚᱢ ᱢᱟᱱᱮ ᱵᱮᱱᱟᱣ ᱫᱚᱦᱚ ᱠᱟᱜ ᱫᱚᱨᱠᱟᱨ ᱢᱮᱱᱟᱜᱼᱟ᱾ ᱱᱤᱭᱚᱢ ᱫᱚ ᱠᱟᱱᱟ ᱱᱤᱭᱟᱹᱜᱮ ᱵᱚᱸᱜᱟ ᱵᱩᱨᱩ ᱦᱤᱞᱳᱜ ᱜᱮ ᱦᱟᱸᱜ ᱦᱟᱹᱰᱤ ᱫᱚᱵᱚᱱ ᱵᱮᱵᱦᱟᱨ ᱟᱨ ᱚᱠᱚᱭᱟᱜ ᱪᱚᱝ ᱵᱟᱯᱞᱟ ᱠᱚ ᱪᱮᱫ ᱠᱚᱪᱚᱝ ᱦᱩᱭᱱᱟ, ᱛᱚ ᱩᱱ ᱦᱤᱞᱳᱜ ᱜᱮᱵᱚᱱ ᱵᱮᱵᱚᱦᱟᱨ ᱠᱮᱫ ᱜᱮ ᱟᱨ ᱚᱱᱟ ᱵᱟᱫ ᱚᱱᱟ ᱛᱟᱭᱚᱢ ᱡᱩᱫᱤ ᱚᱠᱚᱭ ᱡᱟᱦᱟᱸᱭ ᱧᱩ ᱧᱟᱢᱚᱟᱭ ᱛᱚᱵᱮ ᱩᱱᱤ ᱫᱚ ᱚᱱᱮ ᱟᱵᱚᱣᱟᱜ ᱢᱤᱫᱴᱟᱹᱱ ᱠᱟᱛᱷᱟ ᱢᱮᱱᱟᱜ ᱠᱟᱜ ᱛᱟᱵᱚᱱᱟ ᱛᱚ ᱰᱟᱸᱰᱚᱢ ᱛᱚ ᱚᱱᱮ ᱚᱱᱠᱟ ᱥᱮ ᱯᱷᱟᱭᱤᱱ ᱯᱷᱟᱭᱤᱱ ᱜᱮ ᱦᱟᱸᱜ, ᱯᱚᱱᱟ ᱯᱚᱱᱟ ᱠᱚᱱᱟ ᱦᱚᱸᱵᱚᱱ ᱢᱮᱱ ᱫᱟᱲᱮᱭᱟᱜ ᱜᱮᱭᱟ᱾ ᱛᱚ ᱚᱱᱮ ᱚᱱᱟ ᱰᱟᱸᱰᱚᱢ ᱯᱚᱫᱽᱫᱷᱚᱛᱤ ᱡᱩᱫᱤ ᱦᱮᱸ ᱦᱳᱭ ᱦᱳᱭ ᱮᱴᱟᱜ ᱫᱤᱱ ᱡᱩᱫᱤ ᱩᱱᱤ ᱧᱩᱭ ᱠᱷᱟᱱ ᱛᱚ ᱢᱤᱫᱴᱟᱹᱝ ᱰᱟᱸᱫᱚᱢ ᱯᱚᱫᱽᱷᱚᱛᱤ ᱡᱟᱛᱮ ᱡᱮᱢᱚᱱ ᱵᱚᱱ ᱫᱚᱦᱚᱭ ᱥᱮ ᱱᱤᱭᱚᱢ ᱡᱟᱛᱮ ᱡᱮᱢᱚᱱ ᱵᱚᱱ ᱫᱚᱦᱚᱭ ᱛᱚᱵᱮ ᱚᱱᱟ ᱵᱚᱱ ᱫᱚᱦᱚ ᱞᱮᱠᱷᱟᱱ ᱛᱚᱵᱮ ᱦᱟᱹᱰᱤ ᱧᱩ ᱦᱚᱲ ᱦᱚᱸ ᱢᱚᱡᱽ ᱛᱮ ᱵᱟᱰᱟᱭᱟ ᱦᱚᱭ ᱡᱮ ᱤᱧ ᱦᱟᱹᱰᱤᱧ ᱧᱩ ᱞᱮᱠᱷᱟᱱ ᱱᱮ ᱫᱷᱟᱨ ᱛᱮ ᱦᱟᱸᱜ ᱰᱟᱸᱰᱚᱢ ᱥᱮ ᱯᱚᱭᱥᱟ ᱮᱢᱚᱜ ᱡᱟᱹᱨᱩᱲ ᱤᱧᱟ, ᱛᱚ ᱚᱱᱟ ᱠᱷᱟᱹᱛᱤᱨ ᱛᱮ ᱩᱱᱤ ᱦᱚᱸ ᱵᱟᱭ ᱧᱩᱸᱭᱟ ᱛᱚ ᱱᱚᱣᱟ ᱱᱚᱣᱟ ᱦᱚᱛᱮᱡ ᱛᱮᱦᱚᱸ ᱢᱟᱱᱮ ᱦᱟᱹᱰᱤ ᱧᱩ ᱚᱴᱳᱢᱮᱴᱤᱠᱞᱤ ᱵᱚᱱᱫᱚᱜ ᱠᱟᱱᱟ᱾
ᱦᱮᱸ ᱦᱮᱸ ᱦᱳᱭ ᱮᱠᱫᱚᱢ ᱦᱮᱸ,
ᱦᱮᱸ ᱥᱟᱨᱤᱭᱟᱜ ᱜᱮᱠᱚ ᱵᱚᱱᱫᱚ ᱫᱟᱲᱮᱭᱟᱜ ᱠᱟᱱᱟ ᱛᱚ ᱱᱚᱜᱼᱚ ᱱᱚᱣᱟ ᱮᱱᱛᱮ ᱤᱧ ᱧᱮᱞ ᱧᱟᱢ ᱮᱫᱟ ᱤᱧ ᱫᱚ, ᱟᱫᱚ ᱤᱧ ᱫᱚ ᱱᱤᱭᱟᱹᱜᱤᱧ ᱢᱮᱱᱟ ᱡᱮ ᱟᱨ ᱢᱤᱫᱴᱮᱜ ᱢᱤᱴᱤᱝ ᱥᱮ ᱢᱤᱴᱤᱝ ᱨᱮ ᱫᱩᱲᱩᱵ ᱠᱟᱛᱮᱫ ᱚᱱᱠᱟᱜᱮ ᱢᱟᱥᱮ ᱢᱟᱥ ᱦᱚᱲ ᱦᱚᱸ ᱧᱮᱞᱚᱜᱼᱟ ᱜᱟᱯᱟᱞ ᱢᱟᱨᱟᱣ ᱧᱟᱯᱟᱢ ᱠᱟᱛᱮᱜ ᱚᱱᱟ ᱢᱤᱴᱤᱝ ᱫᱚ ᱟᱵᱚ ᱚᱠᱟᱴᱟᱜ ᱜᱟᱯᱟᱞ ᱢᱟᱨᱟᱣ ᱵᱚᱱ ᱢᱮᱱᱟ ᱨᱟᱡᱚ ᱦᱚᱛᱮᱛᱮ ᱛᱚ ᱢᱟᱥᱚᱭ ᱦᱚᱲ ᱜᱮ ᱜᱤ ᱡᱩᱫᱤ ᱠᱩ ᱞᱟᱹᱭ ᱩᱰᱩᱠ ᱠᱷᱟᱱ ᱟᱨ ᱢᱟᱡᱮᱫ ᱵᱟᱱᱤ ᱠᱚ ᱚᱝᱠᱟ ᱛᱷᱚᱲᱟ ᱜᱟᱱ ᱵᱟᱰᱟᱭ ᱥᱮ ᱚᱞ ᱯᱟᱲᱦᱟᱣ ᱞᱮᱠᱟ ᱦᱚᱸ ᱛᱷᱚᱲᱟ ᱜᱟᱱ ᱦᱩᱭᱩᱜ ᱡᱟᱨᱩᱲᱟ ᱛᱚ ᱚᱞ ᱯᱟᱲᱦᱟᱣ ᱞᱮᱠᱟ ᱛᱷᱚᱲᱟ ᱜᱟᱱ ᱡᱩᱫᱤ ᱠᱩ ᱦᱩᱭ ᱞᱮᱱ ᱠᱷᱟᱱ ᱛᱚᱵᱮ ᱱᱚᱣᱟ ᱠᱚ ᱠᱟᱛᱷᱟ ᱩᱱᱠᱩ ᱠᱩ ᱵᱩᱡᱷᱟᱹᱣ ᱧᱟᱢᱟ ᱾ ᱟᱨ ᱵᱩᱡᱷᱟᱹᱣ ᱧᱟᱢ ᱞᱮᱠᱷᱟᱡ ᱠᱩ ᱡᱷᱚᱛ ᱛᱮ ᱡᱮᱢᱚᱱ ᱩᱱᱠᱩ ᱦᱚᱸ ᱢᱚᱡᱽ ᱛᱮᱠᱚ ᱤᱭᱟᱹ ᱫᱟᱲᱮᱭᱟᱜᱼᱟ ᱢᱟᱱᱮ ᱱᱚᱣᱟ ᱱᱤᱭᱚᱢ ᱠᱚ ᱵᱮᱱᱟᱣ ᱫᱟᱲᱮᱭᱟᱜᱼᱟ ᱾
ᱦᱳᱭ ᱴᱷᱤᱠ ᱾